ᱟᱸᱡᱚᱢ ᱧᱟᱢ ᱫᱟᱵᱮᱱ ᱟᱸᱡᱚᱢ ᱧᱟᱢ ᱫᱟᱵᱮᱱ?
ᱦᱮᱸ ᱟᱸᱡᱚᱢᱚᱜ ᱠᱟᱱᱟ᱾
ᱟᱫᱚ ᱱᱟᱯᱟᱭ ᱵᱟᱲᱟ ᱜᱮ ᱢᱮᱱᱟᱜ ᱵᱤᱱᱟ?
ᱦᱮᱸ ᱱᱟᱯᱟᱭ ᱵᱟᱲᱟ ᱜᱮ ᱢᱮᱱᱟᱜ
ᱪᱮᱫ ᱠᱚᱵᱮᱱ ᱪᱮᱠᱟ ᱵᱟᱲᱟᱭ ᱫᱚ?
ᱦᱮᱸ ᱪᱤᱠᱟᱹ ᱫᱚ ᱱᱟᱦᱟᱜ ᱪᱮᱫ ᱦᱚᱸ ᱵᱟᱝᱟ ᱱᱤᱛᱚᱜ ᱫᱚ ᱚᱲᱟᱜ ᱠᱚᱨᱮ ᱜᱮ᱾ ᱤᱥᱤᱱ ᱵᱟᱥᱟᱝ ᱠᱚ ᱦᱩᱭᱩᱜ ᱠᱟᱱᱟ᱾ ᱟᱨ ᱦᱩᱲᱩ ᱠᱚᱫᱚ ᱱᱟᱦᱟᱜ ᱟᱹᱣᱨᱤ ᱞᱮ ᱫᱷᱩᱨᱟᱹᱜᱼᱟ᱾
ᱚ ᱛᱟᱦᱞᱮ ᱟᱯᱮ ᱫᱚ ᱛᱤᱱ ᱫᱷᱟᱣ ᱯᱮ ᱪᱟᱥ ᱛᱮ?
ᱦᱮᱸ ᱟᱞᱮ ᱫᱚ, ᱦᱮᱸ᱾ ᱪᱟᱥ ᱫᱚ ᱱᱟᱦᱟᱜ ᱱᱚᱝᱠᱟ ᱟᱞᱮ ᱫᱚ ᱢᱤᱫ ᱫᱷᱟᱣ ᱜᱮᱞᱮ ᱪᱟᱥᱟ ᱥᱮᱨᱢᱟ ᱨᱮ ᱟᱫᱚ
ᱦᱩᱸ᱾
ᱦᱳᱭ᱾
ᱫᱟᱜ ᱫᱩᱛ ᱦᱚᱸᱜᱼᱚᱭ ᱤᱭᱟᱹ ᱤᱭᱟᱹ ᱥᱨᱟᱵᱚᱱ ᱵᱚᱸᱜᱟ ᱜᱮ ᱞᱟᱜᱟᱣ ᱠᱟᱱ ᱦᱟᱸᱜ ᱟᱫᱚ ᱟᱞᱮ ᱥᱮᱫ ᱢᱚᱛᱚ ᱟᱥᱟᱲ ᱵᱚᱸᱜᱟ ᱫᱚ ᱪᱮᱫ ᱜᱮ ᱵᱟᱝ᱾
ᱦᱮᱸ ᱦᱮᱸ ᱚᱱᱠᱟ ᱜᱮ ᱦᱟᱸᱜ ᱠᱷᱟᱱ ᱱᱚᱣᱟ ᱠᱚᱨᱮ ᱦᱚᱸ᱾
ᱦᱮᱸ ᱛᱟᱦᱚᱞᱮ ᱯᱮ ᱨᱚᱦᱚᱭ ᱵᱟᱨᱟᱵᱟᱨᱤ ᱠᱮᱫᱼᱟ ᱥᱮ ᱟᱹᱣᱨᱤ?
ᱦᱳᱭ ᱫᱷᱩᱨᱟᱹᱣ ᱦᱩᱭᱩᱜ ᱠᱟᱱᱟ ᱢᱟᱱᱮ ᱟᱹᱣᱨᱤ ᱞᱮ ᱵᱟᱨᱟᱵᱟᱨᱤᱭᱟ ᱦᱟᱸᱜ᱾ ᱦᱚᱸᱜ-ᱚᱭ ᱛᱚ ᱱᱮᱜᱼᱮ ᱞᱮ ᱫᱷᱩᱨᱟᱹᱜ ᱠᱟᱱᱟ ᱨᱚᱦᱚᱭ ᱵᱟᱲᱟ ᱠᱚ ᱛᱟᱦᱚᱞᱮ ᱟᱵᱮᱱ ᱫᱚ ᱚᱠᱟᱨᱮ ᱢᱮᱱᱟᱜ ᱵᱮᱱᱟ ᱚᱲᱟᱜ ᱨᱮᱜᱮ?
ᱦᱮᱸ ᱚᱲᱟᱜ ᱨᱮᱜᱮ ᱤᱥᱤᱱ ᱵᱟᱥᱟᱝ ᱠᱚ ᱦᱩᱭᱩᱜ ᱠᱟᱱᱟ ᱾
ᱱᱤᱛ ᱟᱹᱱᱤᱡ
ᱦᱳᱭ ᱪᱟᱹᱞᱩ ᱟᱠᱟᱱ ᱜᱮᱭᱟ ᱾ ᱚᱱᱠᱟ ᱜᱮ ᱟᱨᱦᱚᱸ ᱠᱟᱹᱢᱤ ᱢᱮᱱᱟᱜ ᱟᱛᱚ ᱥᱮᱛᱟᱜ ᱠᱷᱚᱱᱟᱜ ᱡᱚᱜ ᱜᱤᱰᱤ ᱠᱚ
ᱱᱤᱭᱟ ᱠᱚᱫᱚ ᱛᱟᱦᱮᱱ ᱜᱮᱭᱟ ᱛᱚ ᱾
ᱦᱳᱭ ᱦᱳᱭ ᱦᱳᱭ᱾ ᱚᱱᱠᱟᱜᱮ
ᱛᱚ ᱚᱲᱟᱜ ᱨᱮᱫᱚ ᱚᱠᱚᱭ ᱠᱚ ᱢᱮᱱᱟᱜ ᱠᱟ ᱠᱚ?
ᱦᱮᱸ ᱥᱟᱱᱟᱢ ᱦᱚᱲᱜᱮ ᱢᱮᱱᱟᱜ ᱠᱚᱣᱟ ᱾
ᱚ
ᱟᱪᱪᱷᱟ᱾ ᱛᱟᱦᱚᱞᱮ ᱜᱚᱢᱠᱮ ᱱᱚᱝᱠᱟ ᱨᱚᱦᱚᱭ ᱠᱚᱫᱚ ᱛᱟᱦᱚᱞᱮ ᱯᱮ ᱱᱮ ᱯᱮ ᱫᱷᱩᱨᱟᱹᱣ ᱵᱟᱲᱟ ᱟᱠᱟᱱᱟ ᱵᱟᱝ?
ᱦᱳᱭ ᱜᱟᱹᱪᱷᱤ ᱠᱚᱞᱮ ᱛᱩᱫ ᱵᱟᱲᱟᱭᱫᱟ ᱾
ᱚᱸ ᱱᱚᱝᱠᱟ ᱪᱟᱥ ᱠᱚᱫᱚ ᱟᱯᱮ ᱫᱚ ᱢᱟᱱᱮ ᱰᱟᱹᱝᱨᱤ ᱱᱟᱦᱮᱞ ᱛᱮ ᱥᱤᱭᱩᱜ ᱠᱟᱛᱮ ᱯᱮ ᱪᱟᱥᱟ ᱥᱮ ᱱᱚ ᱴᱨᱟᱠᱴᱚᱨ ᱠᱚ ᱞᱟᱜᱟᱣ ᱠᱟᱛᱮᱫ ᱜᱮᱯᱮ ᱪᱟᱥᱟ?
ᱢᱟᱱᱮ ᱮᱠᱷᱚᱱ ᱮᱠᱷᱚᱱ ᱫᱚ ᱧᱮᱞ ᱧᱟᱢᱚᱜ ᱠᱟᱱᱟ ᱡᱮ ᱱᱤᱭᱟᱹ ᱡᱮᱱᱟᱨᱮᱥᱚᱱ ᱨᱮ ᱢᱟᱱᱮ ᱰᱟᱹᱝ ᱰᱟᱹᱝᱨᱤ ᱢᱤᱦᱩ ᱠᱚᱫᱚ ᱠᱚ ᱢᱟᱱᱮ ᱠᱚ ᱠᱚᱢᱚᱜ ᱠᱟᱱᱟ ᱢᱟᱱᱮ ᱜᱟᱹᱰᱤ ᱜᱟᱹᱰᱤ ᱛᱮᱜᱮ ᱠᱚ ᱥᱤ ᱵᱟᱲᱟ ᱦᱚᱪᱚ ᱭᱮᱫᱟ ᱾ ᱚᱱᱟ ᱛᱮᱜᱮᱠᱚ ᱨᱚᱦᱚ ᱭᱮᱫᱟ ᱾
ᱦᱮᱸ ᱦᱮᱸ ᱱᱤᱛᱳᱜ ᱢᱟ ᱚᱱᱠᱟ ᱜᱮ ᱱᱟᱦᱟᱜ ᱧᱮᱞᱚᱜ ᱠᱟᱱᱟ ᱧᱮᱞ ᱫᱚ ᱾
ᱦᱳᱭ,
ᱟᱫᱚ ᱮᱱᱦᱚᱸ ᱡᱟᱦᱟᱸᱭ ᱠᱚᱨᱮᱱ ᱫᱚ ᱰᱟᱝᱨᱟ ᱠᱚ ᱢᱮᱱᱟᱜ ᱠᱚ ᱠᱷᱟᱱ ᱫᱚ ᱩᱱᱠᱩ ᱫᱚ ᱰᱟᱝᱨᱟ ᱠᱚ ᱛᱮᱜᱮᱠᱚ ᱪᱟᱥ ᱵᱟᱲᱟᱭᱮᱫ-ᱟ ᱾‌ ᱟᱫᱚ ᱟᱯᱮ ᱨᱮᱱ ᱫᱚ ᱰᱟᱝᱨᱟ ᱠᱚᱫᱚ ᱢᱮᱱᱟᱜ ᱠᱚᱣᱟ ᱥᱮ ᱵᱟᱹᱱᱩᱜ ᱠᱚᱣᱟ?
ᱦᱳᱭ ᱢᱮᱱᱟᱜ ᱠᱚᱜᱮᱭᱟ ᱟᱫᱚ ᱠᱚ ᱦᱩᱰᱤᱧ ᱦᱩᱰᱤᱧᱟᱜ ᱫᱚ ᱰᱟᱝᱨᱟ ᱛᱮᱞᱮ ᱥᱤᱭᱟ ᱟᱨ ᱢᱟᱨᱟᱝ ᱢᱟᱨᱟᱝᱼᱟᱜ ᱫᱚ ᱜᱟᱹᱰᱤ ᱛᱮ,
ᱟᱪᱪᱷᱟ ᱟᱪᱪᱷᱟ ᱟᱪᱪᱷᱟ ᱟᱨ ᱛᱟᱦᱞᱮ ᱱᱚᱝᱠᱟ ᱦᱚᱸᱼᱚᱭ ᱪᱟᱥ ᱟᱵᱟᱫ ᱨᱮ ᱟᱯᱮ ᱫᱚ ᱚᱠᱟᱴᱟᱜ ᱥᱟᱨ ᱯᱮ ᱵᱮᱵᱚᱦᱟᱨ ᱜᱮᱭᱟ ᱢᱟᱱᱮ ᱱᱚᱝᱠᱟ ᱨᱟᱥᱟᱭᱚᱱᱤᱠ ᱥᱟᱨ ᱥᱮ ᱱᱚᱝᱠᱟ ᱰᱟᱝᱨᱟ ᱜᱩᱨᱤᱡ ᱡᱟᱦᱟᱸ ᱫᱚ ᱡᱳᱭᱵᱚ ᱥᱟᱨ ᱵᱚᱱ ᱢᱮᱛᱟᱜ ᱠᱟᱱᱟ?
ᱡᱳᱭᱵᱚ ᱥᱟᱨ ᱢᱟᱛᱚ ᱵᱮᱵᱚᱦᱟᱨ ᱜᱮ ᱛᱟᱦᱮᱱ ᱚᱱᱮ ᱡᱮᱢᱚᱱ ᱰᱟᱝᱨᱤ ᱠᱚᱨᱮ ᱰᱟᱹᱝ ᱜᱚᱲᱟ ᱠᱚ ᱡᱚᱜ ᱦᱩᱭᱩᱜ-ᱟ ᱢᱟᱱᱮ ᱚᱱᱟ ᱫᱚ ᱠᱷᱮᱛ ᱨᱮᱜᱮ ᱜᱤᱰᱤ ᱜᱤᱰᱤ ᱦᱚᱴᱚ ᱠᱟᱜ ᱛᱟᱦᱮ ᱱᱟᱞᱮ ᱾
ᱦᱮᱸ ᱦᱮᱸ ᱦᱮᱸ,
ᱚᱱᱟᱜᱮ ᱟᱫᱚ ᱥᱤ ᱥᱚᱢᱚᱭ ᱫᱚ ᱚᱱᱟ ᱛᱮᱜᱮ ᱚᱱᱟ ᱛᱮᱜᱮ ᱟᱨ ᱤᱭᱟᱹ ᱥᱟᱨ ᱦᱚᱞᱮ ᱵᱮᱵᱚᱦᱟᱨᱟ ᱢᱟᱱᱮ ᱠᱟᱹᱴᱤᱡ ᱦᱟᱨᱟ ᱦᱟᱨᱟ ᱧᱚᱜ ᱠᱟᱛᱮᱫ ᱦᱚᱲᱩ ᱠᱚ ᱾
ᱦᱮᱸ ᱦᱮᱸ ᱦᱳᱭᱛᱚ ᱾
ᱩᱴᱚᱱ ᱛᱟᱦᱚᱞᱮ ᱟᱯᱮ ᱦᱚᱸ ᱚᱱᱠᱟ ᱟᱫᱚ ᱱᱤᱛᱚᱜ ᱫᱚ ᱵᱮᱵᱚᱦᱟᱨᱚᱜ ᱯᱟᱱ ᱜᱮᱭᱟ ᱛᱚ ᱨᱟᱥᱟᱭᱱᱤᱠ ᱥᱟᱨ ᱦᱚᱸ ᱰᱟᱹᱝᱨᱤ ᱜᱩᱨᱤᱡ ᱛᱮᱢᱟ ᱩᱱᱟᱹᱜ ᱵᱟᱝ ᱦᱩᱭᱩᱜ ᱠᱟᱱᱟ ᱥᱮ ᱪᱟᱥ ᱠᱚᱫᱚ ᱦᱮᱸ ᱦᱮᱸ,
ᱮᱠᱷᱚᱱ ᱡᱟᱦᱟᱱᱤᱡ ᱫᱟᱨᱮ ᱠᱚᱦᱚᱸ ᱮᱠᱫᱚᱢ ᱢᱟᱨᱟᱝ ᱢᱟᱨᱟᱝ ᱦᱟᱨᱟ ᱜᱚᱫᱚᱜ ᱠᱟᱱᱟ ᱟᱪᱠᱟ ᱢᱟᱱᱮ ᱥᱟᱨ ᱵᱚᱱ ᱵᱮᱵᱚᱦᱟᱨ ᱫᱮᱥᱮ ᱚᱱᱟᱛᱮ ᱚᱱᱟ ᱛᱚ ᱟᱹᱰᱤ ᱩᱥᱟᱹᱨᱟ ᱡᱚ ᱦᱚ ᱡᱚᱜ ᱠᱟᱱᱟ ᱾ ᱩᱥᱟᱹᱨᱟ ᱦᱚᱸ ᱠᱟᱹᱴᱩ ᱜᱚᱫᱚᱜ ᱠᱟᱱᱟ ᱾
ᱦᱳᱭ ᱦᱳᱭ, ᱟᱪᱪᱷᱟ, ᱛᱟᱦᱚᱞᱮ ᱟᱢ ᱫᱚ ᱥᱤᱭᱳᱜ ᱠᱚᱫᱚᱢ ᱪᱟᱞᱟᱜ ᱜᱮᱭᱟ ᱥᱮ ᱵᱟᱢ ᱪᱟᱞᱟᱜ-ᱟ?
ᱦᱳᱭ ᱛᱤᱦᱤᱧ ᱛᱤᱦᱤᱧ ᱜᱮᱞᱤᱧ ᱪᱟᱞᱟᱣ ᱞᱮᱱᱟ ᱟᱹᱲᱮ ᱞᱟᱜ ᱦᱚᱴᱚ ᱠᱟᱫᱟᱞᱤᱧ ᱥᱮᱛᱟᱜ ᱵᱷᱳᱨ ᱨᱮ᱾ ᱱᱤᱛᱚᱜ ᱫᱚ ᱦᱚᱜ-ᱚᱭ ᱵᱚᱞ ᱠᱷᱮᱞ ᱦᱩᱭᱩᱜ ᱵᱚᱞ ᱠᱷᱮᱞ ᱦᱟᱛᱟᱣ ᱟᱠᱟᱫ ᱛᱟᱦᱮᱱᱟᱞᱮ ᱟᱫᱚ ᱱᱚᱛᱮ ᱜᱮᱞᱤᱧ ᱦᱮᱡ ᱟᱠᱟᱱᱟ ᱵᱚᱞ ᱠᱷᱮᱞ ᱥᱮᱫᱚ ᱜᱮ᱾
ᱟᱪᱪᱷᱟ ᱟᱪᱪᱷᱟ ᱟᱪᱪᱷᱟ ᱦᱮᱸ ᱛᱚ,
ᱛᱟᱦᱚᱞᱮ ᱡᱚᱢ ᱵᱟᱲᱟ ᱠᱚᱫᱚ ᱦᱩᱭᱮᱱ ᱛᱟᱯᱮ
ᱦᱳᱭ ᱡᱚᱢ ᱵᱟᱲᱟ, ᱟᱯᱮ ᱫᱚ ᱟᱹᱣᱨᱤᱯᱮ ᱡᱚᱢᱟ?
ᱦᱮᱸ ᱟᱞᱮ ᱦᱚᱸ ᱥᱮᱛᱟᱜ ᱨᱮᱱᱟᱜ ᱳᱭ ᱱᱟᱥᱛᱟ ᱠᱚᱫᱚ ᱦᱩᱭ ᱵᱟᱲᱟ ᱟᱠᱟᱱᱟ᱾
ᱚᱸ ᱟᱞᱮ ᱫᱚ ᱥᱮᱛᱟᱜ ᱯᱟᱭᱟᱨ ᱠᱷᱚᱡ ᱫᱟᱠᱟ ᱜᱮᱞᱮ ᱡᱚᱢᱟ᱾
ᱦᱮᱸᱦᱮᱸ,
ᱪᱟ ᱧᱩ ᱠᱚᱫᱚ ᱵᱟᱹᱞᱤᱧ ᱠᱩᱥᱤᱭᱟᱜ ᱛᱟᱦᱮᱱᱟ ᱮᱠᱫᱚᱢ ᱜᱮ ᱪᱟ
ᱟᱪᱪᱷᱟ ᱟᱪᱪᱷᱟ, ᱦᱮᱸ ᱟᱫᱚ ᱚᱠᱚᱭᱟᱜ ᱠᱩᱥᱤ ᱚᱠᱟ ᱞᱮᱠᱟ ᱦᱮᱸ ᱥᱮ,
ᱦᱳᱭ ᱡᱷᱚᱛᱚ ᱦᱚᱲᱟᱜ ᱛᱚ ᱵᱟᱝ ᱥᱚᱢᱚᱱᱟ ᱾
ᱡᱚᱛᱚ ᱦᱚᱲᱟᱜ ᱫᱚ ᱵᱟᱝ ᱥᱚᱢᱟᱱᱟ, ᱟᱫᱚ ᱤᱥᱤᱱ ᱠᱚ ᱵᱟᱝ ᱦᱩᱭ ᱦᱚᱜ ᱞᱮᱱᱠᱷᱟᱱ ᱮᱱᱠᱷᱟᱱ, ᱡᱟᱦᱟᱱᱟᱜ ᱵᱟᱝ ᱡᱚᱢ ᱞᱮᱠᱷᱟᱱ ᱦᱚᱸᱛᱚ ᱛᱟᱦᱮᱸ ᱦᱚᱸ ᱵᱟᱝ ᱜᱟᱱᱚᱜ-ᱟ᱾ ᱨᱮᱸᱜᱮᱡ ᱛᱮ ᱫᱚ ᱱᱟᱜ ᱱᱩᱱᱟᱹᱜ ᱵᱮᱲᱟ ᱫᱷᱟᱹᱨᱤᱡ ᱢᱟ᱾
ᱦᱮᱸ, ᱱᱩᱱ ᱜᱷᱟᱹᱲᱤᱡ ᱫᱚ ᱵᱟᱝ ᱛᱟᱦᱮᱣᱟ ᱛᱚ ᱵᱟᱝ ᱜᱟᱱᱚᱜ-ᱟ ᱛᱚ,
ᱦᱳᱭ ᱦᱳᱭ ᱦᱳᱭ,
ᱟᱪᱪᱷᱟ, ᱜᱚᱢᱠᱮ ᱛᱟᱦᱚᱞᱮ ᱚᱱᱠᱟᱱᱟᱜ ᱥᱟᱛᱟᱢ ᱠᱚ ᱞᱟᱹᱭ ᱢᱮ ᱪᱮᱫ ᱤᱫᱤ ᱠᱟᱛᱮᱫ ᱞᱟᱝ ᱜᱟᱞᱚᱪᱟ ᱮᱱ ᱠᱷᱟᱱ ᱵᱷᱟᱜᱮ ᱠᱚᱜ-ᱟ᱾
ᱤᱭᱟᱹ ᱠᱚ ᱚᱝᱠᱟ ᱫᱚᱝ, ᱪᱮᱫ ᱤᱫᱤ ᱠᱟᱛᱮᱧ ᱞᱟᱹᱭ ᱵᱤᱱᱟ?
ᱦᱮᱸ, ᱚᱱᱟ ᱠᱚᱜᱮ ᱫᱤᱥᱟᱹᱭᱮᱫ ᱠᱷᱟᱱ ᱚᱱᱠᱟ ᱞᱟᱹᱭ ᱵᱤᱱ ᱥᱮ ᱢᱟ ᱾
ᱦᱚᱸᱜ-ᱚᱭ ᱡᱮᱢᱚᱱ ᱱᱮᱛᱟᱨ ᱡᱮᱱᱟᱨᱮᱥᱚᱱ ᱨᱮ ᱧᱮᱞᱚᱜ ᱠᱟᱱᱟ ᱦᱩᱰᱤᱧ ᱦᱩᱰᱤᱧ ᱜᱤᱫ ᱜᱤ-ᱜᱤᱫᱽᱨᱟᱹ ᱦᱚᱯᱚᱱ ᱠᱚ ᱢᱟᱱᱮ ᱵᱳᱭ ᱵᱟᱹᱜᱤᱣ ᱟᱛᱮᱜ ᱠᱟᱹᱴᱤᱡ ᱠᱟᱹᱴᱤᱡ ᱜᱮ ᱢᱟᱱᱮ ᱠᱟᱹᱴᱤᱡ ᱠᱟᱹᱴᱤᱡ ᱜᱮ ᱯᱷᱳᱱ ᱯᱷᱳᱱ ᱪᱟᱹᱞᱩ ᱠᱚ ᱠᱚ ᱥᱮᱲᱟᱭᱮᱫ ᱥᱮᱬᱟᱭᱮᱫᱟ᱾
ᱦᱩᱸ ᱦᱩᱸ ᱦᱩᱸ,
ᱛᱮ ᱟᱵᱮᱱ ᱪᱮᱫ ᱵᱮᱱ ᱞᱟᱹᱭᱟ?
ᱫᱮᱠᱷᱚ ᱱᱤᱛᱳᱜ ᱢᱟᱛᱚ ᱢᱤᱫᱴᱟᱝ ᱜᱤᱫᱽᱨᱟᱹ ᱵᱚᱥᱢᱚᱛᱟ ᱨᱮ ᱦᱩᱭᱩᱜ ᱮᱱ ᱠᱷᱟᱱ ᱜᱮ ᱡᱚᱠᱷᱚᱱ ᱠᱷᱚᱱ ᱜᱮ᱾ ᱨᱚᱲ ᱛᱟᱲᱟᱢᱮ ᱥᱮᱬᱟᱭᱮᱫ-ᱟ ᱥᱮ ᱧᱮᱞᱮ ᱥᱮᱬᱟᱭᱮᱜ-ᱟ, ᱩᱱ ᱠᱷᱟᱱ ᱜᱮ ᱜᱤᱫᱽᱨᱟᱹ ᱠᱚ ᱱᱤᱛᱳᱜ ᱟᱸ ᱠᱟᱹᱢᱤ ᱮᱸ ᱟᱭᱳ ᱦᱚᱲ ᱠᱚ ᱠᱟᱹᱢᱤ ᱞᱟᱹᱜᱤᱫ ᱛᱮ ᱟᱫᱚ ᱜᱤᱫᱽᱨᱟᱹ ᱠᱚ ᱵᱟᱹᱣᱞᱤ ᱞᱟᱹᱜᱤᱫ ᱛᱮ ᱢᱳᱵᱟᱭᱤᱞ ᱠᱚ ᱥᱟᱵ ᱟᱠᱚ ᱠᱟᱱᱟ ᱦᱮᱸᱥᱮ?
ᱦᱳᱭ,
ᱟᱫᱚ, ᱚᱝᱠᱟ ᱠᱟᱛᱮᱫ ᱜᱮ ᱩᱱᱠᱩ ᱪᱮᱛᱟᱱ ᱨᱮ ᱚᱱᱟ ᱢᱳᱵᱟᱭᱤᱞ ᱨᱮᱱᱟᱜ ᱚᱨᱥᱚᱝ ᱫᱚ ᱯᱟᱲᱟᱣ ᱤᱫᱤᱜ ᱠᱟᱱ ᱛᱟᱠᱚᱣᱟ ᱡᱮ
ᱚᱱᱮ ᱮᱦᱚᱵ ᱛᱚᱨᱟ ᱠᱷᱚᱱᱟᱜ ᱜᱮ ᱟᱫᱚ ᱩᱱᱤ ᱫᱚ ᱢᱳᱵᱟᱭᱤᱞᱮ ᱥᱟᱵ ᱠᱮᱜ-ᱟ᱾
ᱴᱷᱤᱠ ᱴᱷᱟᱠ ᱨᱚᱲᱮ ᱥᱮᱬᱟ ᱠᱮᱜᱼᱟ ᱥᱮ ᱵᱟᱭ ᱥᱮᱬᱟ ᱠᱮᱜᱼᱟ ᱟᱫᱚ ᱢᱳᱵᱟᱭᱤᱞ ᱟᱫᱚ ᱫᱟᱠᱟ ᱦᱚᱸ ᱮᱢᱟᱭ ᱨᱮ ᱦᱚᱸ ᱟᱫᱚ ᱫᱟᱠᱟ ᱵᱟᱭ ᱡᱚᱢᱟ ᱢᱳᱚᱵᱟᱭᱤᱞ ᱵᱟᱝ ᱠᱷᱟᱱ ᱫᱟᱠᱟ
ᱦᱳᱭ,
ᱦᱳᱭ ᱥᱮ,
ᱦᱩᱸ,
ᱟᱨ ᱱᱚᱝᱠᱟ ᱠᱟᱛᱮᱜ ᱜᱮ ᱩᱱᱠᱩ ᱪᱮᱛᱟᱱ ᱨᱮ ᱚᱨᱥᱚᱝ ᱯᱟᱲᱟᱜ ᱠᱟᱱᱟ ᱟᱫᱚ ᱦᱟᱨᱟ ᱤᱫᱤᱜ ᱠᱟᱱᱟᱭ ᱛᱤᱱᱟᱹᱜ ᱩᱱᱟᱹᱜᱮ ᱟᱫᱚ, ᱢᱳᱵᱟᱭᱤᱞ ᱪᱮᱛᱟᱱ ᱨᱮ ᱩᱱᱤ ᱵᱷᱚᱠᱛᱚᱜ ᱠᱟᱱᱟᱭ ᱦᱮᱸ,
ᱟᱫᱚ ᱜᱚᱜᱚ ᱛᱟᱠᱚᱣᱟᱜ ᱵᱷᱩᱞ ᱫᱚ ᱢᱮᱱᱟᱜ ᱠᱟᱜ ᱜᱮᱭᱟ ᱡᱮ ᱩᱱᱟᱹᱜ ᱦᱩᱰᱤᱧ ᱠᱷᱚᱡ ᱢᱟᱱᱮ ᱢᱟᱲᱟᱝ ᱵᱤᱫᱟᱹᱞ ᱫᱚ ᱢᱟᱱᱮ ᱜᱚᱜᱚ ᱛᱟᱠᱚ ᱢᱟ ᱯᱷᱳᱱ ᱠᱚ ᱵᱟᱝ ᱛᱟᱦᱮᱸ ᱛᱚᱠᱷᱚᱱ ᱵᱤᱫᱟᱹᱞ ᱨᱮ ᱫᱚ। ᱡᱟᱦᱟᱱᱟᱜ ᱠᱟᱹᱦᱤᱱᱤ ᱠᱚ ᱟᱸᱡᱚᱢᱟᱭ ᱠᱟᱱ ᱛᱟᱦᱮᱸᱱᱟᱭ ᱟᱨ ᱚᱝᱠᱟ ᱚᱱᱠᱟᱛᱮ ᱫᱟᱠᱟ ᱠᱚ ᱡᱚᱢᱪᱚᱭᱮ ᱠᱟᱱ ᱛᱟᱦᱮᱱᱟ।
ᱦᱮᱸ, ᱟᱫᱚ ᱠᱷᱟᱹᱞᱤ ᱜᱚᱜᱚ ᱛᱟᱠᱚᱣᱟᱜ ᱢᱚᱛᱚ ᱫᱳᱥ ᱧᱮᱞ ᱠᱟᱛᱮᱜ ᱦᱚᱸ ᱵᱟᱝ ᱦᱩᱭᱩᱜᱼᱟ ᱾ ᱚᱱᱟᱨᱮ ᱵᱟᱵᱟ ᱛᱟᱠᱚᱣᱟᱜ ᱦᱚᱸ ᱚᱸᱻ ᱜᱚᱲᱚ ᱥᱚᱯᱚᱦᱚᱫᱽ ᱫᱚ ᱞᱟᱹᱠᱛᱤ ᱢᱮᱱᱟᱜ ᱟᱠᱟᱫᱟ ᱮᱱᱠᱷᱟᱱ, ᱢᱤᱫ ᱦᱚᱲ ᱢᱚᱛᱚ ᱜᱤᱫᱽᱨᱟᱹ ᱢᱟᱛᱚ ᱵᱟᱭ ᱡᱚᱜᱟᱣ ᱵᱟᱜᱟᱣ ᱫᱟᱲᱮᱟᱭᱟ ᱥᱮ, ᱚᱲᱟᱜ ᱨᱮᱱ ᱡᱟᱦᱟᱸ ᱛᱤᱱᱟᱹᱜ ᱦᱚᱲ ᱠᱚ ᱛᱟᱦᱮᱸᱱᱟ ᱡᱚᱛᱚᱢ ᱦᱚᱲ ᱛᱮᱜᱮ ᱡᱚᱜᱟᱣ ᱵᱟᱜᱟᱣ ᱢᱟ ᱞᱟᱹᱠᱛᱤ ᱢᱮᱱᱟᱜ ᱜᱮᱭᱟ᱾
ᱦᱮᱸ᱾
ᱮᱱᱠᱷᱟᱱ ᱱᱚᱣᱟ ᱠᱚ ᱠᱷᱚᱱᱟᱜ ᱫᱚ ᱠᱟᱹᱴᱤᱡ ᱢᱟᱱᱮ ᱜᱤᱫᱽᱨᱟᱹ ᱠᱷᱚᱱᱟᱜ ᱜᱮ ᱱᱚᱣᱟ ᱠᱚ ᱠᱷᱚᱱ ᱠᱟᱹᱴᱤᱡ ᱥᱟᱺᱜᱤᱧ ᱨᱮ ᱫᱚᱦᱚ ᱠᱟᱠᱚ ᱠᱷᱚᱱ ᱫᱚ ᱟᱠᱚᱣᱟᱜ ᱜᱮ ᱦᱟᱯᱮᱱ ᱵᱷᱚᱵᱤᱥᱚᱛ ᱥᱮ ᱦᱤᱡᱩᱜ ᱠᱟᱱ ᱫᱤᱱ ᱫᱚ ᱱᱟᱯᱟᱭᱚᱜ ᱛᱟᱠ
ᱦᱮᱸ ᱱᱟᱯᱟᱭᱚᱜ ᱛᱟᱠᱚᱣᱟ ᱦᱳᱭ᱾
ᱦᱩᱸ ᱦᱩᱸ᱾
ᱟᱹᱞᱤᱧ ᱱᱤᱛᱚᱜ ᱚᱲᱟᱜ ᱨᱮᱜᱮᱞᱤᱧᱦᱮᱞᱮᱱᱟ ᱵᱟᱨᱭᱟ ᱢᱟᱹᱭ ᱛᱟᱠᱚ ᱢᱮᱱᱟᱜ ᱢᱟᱹᱭ ᱢᱤᱫᱴᱮᱱ ᱢᱮᱱᱟᱭᱟ, ᱵᱟᱨᱭᱟ ᱵᱟᱹᱵᱩ ᱵᱟᱹᱵᱩ ᱛᱟᱠᱚ ᱢᱮᱱᱟᱜ ᱠᱟ ᱠᱚᱣᱟ᱾ ᱚᱱᱮ ᱵᱟᱹᱵᱩᱭ ᱧᱮᱞᱮᱭᱟ ᱱᱮᱛᱟᱨ ᱱᱮᱛᱟᱨ ᱡᱩᱜᱽ ᱨᱮᱧ ᱧᱮᱞᱮᱭᱟ ᱡᱮ ᱢᱟᱱᱮ ᱵᱳᱭᱚᱴᱟᱜ ᱠᱟᱛᱮᱫ ᱯᱷᱳᱱ ᱜᱮᱠᱚ ᱥᱚᱨᱟᱫᱟᱠᱚ ᱜᱚ-ᱵᱟᱵᱟ ᱛᱟᱹᱠᱤᱱ ᱫᱚ ᱪᱮᱫ ᱮᱢ ᱢᱮᱛᱟᱠᱤᱱᱟ? ᱢᱤᱫ ᱦᱚᱲ ᱵᱩᱡ ᱢᱤᱫ ᱦᱚᱲ ᱢᱮᱱᱞᱮᱠᱷᱟᱱ ᱫᱚ ᱵᱟᱝ ᱦᱩᱭᱩᱜᱼᱟ ᱛᱚ, ᱩᱱᱤ ᱢᱟᱱᱮ ᱯᱟᱲᱦᱟᱜ ᱯᱟᱲᱦᱟᱜ ᱛᱮᱦᱚᱸ ᱢᱟᱱᱮ ᱯᱷᱳᱱᱮ ᱧᱮᱞᱟ, ᱟᱨ ᱢᱟᱛᱚ ᱦᱩᱰᱤᱧᱤᱡ ᱢᱟᱹᱭ ᱢᱟᱛᱚᱭ ᱢᱟᱱᱮ ᱥᱟᱨᱟᱫᱤᱱ ᱤᱧᱜᱮ ᱢᱮᱛᱟᱹᱧᱟ ᱯᱷᱳᱱ ᱯᱷᱳᱱ ᱤᱧ ᱵᱟᱹᱧ ᱮᱢᱟᱭ ᱛᱟᱦᱮᱱᱟ ᱥᱟᱡᱮ ᱜᱮ, ᱢᱮᱛᱟᱤᱧ ᱱᱤᱭᱟᱹ ᱪᱤᱠᱟᱹᱛᱤᱧ ᱮᱢᱟᱭ ᱠᱷᱟᱡ ᱯᱚᱨᱮ ᱛᱮ ᱵᱷᱚᱵᱤᱥᱚᱛ ᱨᱮ, ᱡᱟᱦᱟᱸᱱᱟᱜ ᱚᱥᱩᱵᱤᱫᱷᱟ ᱦᱩᱭᱩᱜᱼᱟ ᱦᱟᱹᱜ᱾ ᱵᱟᱹᱵᱩ ᱛᱟᱠᱚ ᱧᱮᱞ ᱠᱚ ᱥᱮᱬᱟ ᱟᱹᱠᱟᱫ ᱧᱮᱞ ᱠᱚ ᱥᱮᱬᱟ ᱟᱠᱟᱫᱟ ᱢᱟᱱᱮ
ᱦᱳᱭ ᱦᱳᱭ।
ᱢᱤᱫ ᱫᱷᱟᱣ ᱠᱚ ᱯᱟᱹᱨᱠᱟᱹᱣ ᱞᱮᱱᱠᱷᱟᱱ ᱟᱫᱚ ᱚᱱᱟ ᱠᱷᱚᱱᱟᱜ, ᱵᱟᱝᱠᱚ ᱪᱷᱟᱰᱟᱜ ᱞᱟᱹᱜᱤᱫᱚᱜᱼᱟ᱾ ᱟᱫᱚ ᱚᱱᱠᱟᱠᱟᱛᱮᱱ ᱜᱮ ᱟᱫᱚ ᱡᱩᱫᱤ ᱦᱟᱨᱟ ᱤᱫᱤᱜ ᱠᱟᱱᱟ ᱮᱱᱠᱷᱟᱱ ᱚᱞᱚᱜ ᱯᱟᱲᱦᱟᱜ ᱦᱚᱸ ᱢᱚᱱᱮ ᱵᱟᱝ ᱞᱟᱜᱟᱜ ᱛᱟᱭᱟ᱾
ᱦᱮᱸ᱾
ᱩᱱᱤ ᱫᱚ ᱟᱫᱚ, ᱢᱚᱱᱮ ᱛᱟᱭ ᱫᱚ ᱛᱟᱦᱮᱱᱟ ᱢᱚᱵᱟᱭᱤᱞ ᱨᱮᱜᱮ᱾
ᱢᱳᱵᱟᱭᱤᱞ ᱛᱮᱜᱮ ᱵᱟ᱾
ᱦᱩᱸ᱾
ᱛᱟᱦᱚᱞᱮ ᱩᱪᱤᱛ ᱠᱟᱱᱟᱭ ᱟᱭᱳᱼᱵᱟᱵᱟ ᱠᱚᱦᱚᱸ, ᱥᱮ ᱚᱲᱟᱜ ᱨᱮᱱ ᱡᱚᱛᱚᱢ ᱦᱚᱲ ᱜᱮ ᱚᱱᱟ ᱠᱚ ᱠᱷᱚᱱᱟᱜ ᱫᱚ ᱜᱤᱫᱽᱨᱟᱹ ᱠᱚ ᱠᱟᱹᱴᱤᱡ ᱯᱷᱟᱨᱟᱠ ᱨᱮ ᱫᱚᱦᱚ ᱞᱮᱠᱚ ᱠᱷᱟᱱ ᱜᱮ ᱱᱟᱯᱟᱭᱚᱜᱼᱟ, ᱦᱮᱸ ᱥᱮ ᱵᱟᱝ?
ᱦᱩᱸ᱾
ᱛᱚᱵᱮ ᱟᱹᱱᱤᱡ ᱜᱮ, ᱢᱤᱫᱴᱮᱱ ᱜᱤᱫᱽᱨᱟᱹ ᱥᱚᱴᱷᱤᱠ ᱦᱚᱨ ᱫᱤᱥᱟᱹ ᱩᱫᱩᱜ ᱜᱟᱱᱚᱜᱼᱟ ᱥᱮ, ᱥᱚᱴᱷᱤᱠ ᱦᱚᱨ ᱛᱮ ᱛᱟᱲᱟᱢ ᱫᱟᱲᱮᱭᱟᱜᱼᱟᱭ᱾
ᱦᱳᱭ ᱦᱳᱭ᱾
ᱦᱳᱭ᱾
ᱟᱨ ᱱᱮᱛᱟᱨ ᱫᱚ ᱡᱚᱛᱚ ᱜᱮ ᱥᱳᱥᱟᱞ ᱢᱤᱰᱤᱭᱟ ᱵᱚᱱ ᱵᱮᱵᱚᱦᱟᱨᱮᱫᱟ᱾ ᱢᱟᱱᱮ
ᱦᱮᱸ ᱟᱫᱚ, ᱮ ᱚᱱᱟ ᱛᱮᱫᱚ ᱦᱟᱸᱜ ᱠᱟᱹᱭ ᱫᱚ ᱵᱟᱹᱱᱩᱜ ᱠᱟᱫᱟᱼᱟ, ᱟᱫᱚ ᱵᱮᱵᱚᱦᱟᱨ ᱞᱮᱠᱟᱱᱟᱜ ᱦᱚᱸ ᱵᱮᱵᱚᱦᱟᱨ ᱢᱮᱱᱟᱜᱼᱟ ᱛᱚ᱾
ᱦᱳᱭ, ᱟᱛᱮ ᱡᱚᱛᱚ ᱡᱤᱱᱤᱥ ᱜᱮ ᱡᱟᱦᱟᱸ ᱡᱤᱱᱤᱥ ᱡᱩᱫᱤ ᱵᱟᱵᱚᱱ ᱵᱟᱰᱟᱭᱟ ᱚᱱᱟ ᱡᱤᱱᱤᱥ ᱯᱷᱳᱱ ᱨᱮ ᱯᱷᱳᱱ ᱨᱮ᱾ ᱯᱷᱳᱱ ᱨᱮ ᱧᱮᱞ ᱠᱟᱛᱮᱫ ᱦᱚᱸᱵᱚᱱ ᱵᱟᱲᱟᱭ, ᱵᱟᱲᱟᱭ ᱫᱟᱲᱮᱭᱟᱜ ᱠᱟᱱᱟ᱾ ᱦᱩᱸ᱾
ᱟᱫᱚ ᱱᱤᱛᱚᱜ ᱢᱟ ᱡᱷᱚᱛᱚ ᱜᱮ ᱰᱤᱡᱤᱴᱮᱞ ᱟᱠᱟᱱ ᱛᱟᱵᱚᱱᱟ, ᱮᱱᱠᱷᱟᱱ ᱵᱟᱝ ᱵᱮᱵᱚᱦᱟᱨ ᱞᱮᱠᱷᱟᱱ ᱦᱚᱸᱛᱚ ᱵᱟᱝ ᱦᱩᱭᱩᱜ ᱠᱟᱱ ᱛᱟᱵᱚᱱᱟ, ᱞᱟᱹᱠᱛᱤ ᱫᱚ ᱢᱮᱱᱟᱜ ᱜᱮᱭᱟ ᱮᱠᱟᱞ ᱜᱮ᱾
ᱢᱮᱱᱟᱜ ᱜᱮᱭᱟ ᱵᱟᱝ ᱫᱚ ᱵᱟᱝᱟ᱾
ᱡᱮ ᱱᱤᱦᱟᱹᱛ ᱜᱮ ᱵᱟᱹᱲᱤᱡ ᱚᱨᱥᱚᱝ ᱮ ᱟᱹᱜᱩᱭᱟ ᱱᱚᱝᱠᱟᱱᱟᱜ ᱫᱚ ᱵᱟᱝ ᱠᱟᱱᱟ᱾
ᱠᱷᱚᱱᱟᱜ ᱜᱮ ᱟᱹᱰᱤ ᱠᱤᱪᱷᱩ ᱟᱭᱢᱟ ᱥᱮᱬᱟ ᱛᱮᱱᱟᱜ ᱦᱚᱸ ᱢᱮᱱᱟᱜ ᱟᱠᱟᱫᱟ ᱥᱮᱵᱚᱱ ᱥᱮᱬᱟᱭᱮᱫᱟ ᱥᱮ ᱚᱱᱟ ᱠᱷᱚᱱᱟᱜ᱾ ᱠᱟᱹᱢᱤ ᱦᱚᱸ ᱦᱩᱭᱩᱜ ᱠᱟᱱ ᱛᱟᱵᱚᱱᱟ, ᱦᱩᱸ᱾
ᱦᱳᱭ ᱟᱨ ᱪᱮᱫ᱾ ᱚᱱᱟ ᱜᱮ ᱟᱫᱚ ᱪᱮᱫ ᱞᱮᱠᱟ ᱠᱟᱛᱮᱫ ᱵᱚᱱ ᱟᱵᱚ ᱵᱚᱱ ᱱᱚᱣᱟ ᱠᱚ ᱠᱷᱚᱱᱟᱜ ᱛᱟᱦᱞᱮ ᱟᱵᱚ ᱪᱮᱫ ᱮᱹ ᱪᱤᱠᱟᱹ ᱞᱟᱜᱟᱣ ᱵᱚᱱᱟ ᱪᱮᱫ ᱞᱮᱠᱟ ᱵᱚᱱ ᱪᱤᱠᱟᱹ ᱞᱮᱠᱷᱟᱱ ᱟᱵᱚ ᱱᱚᱝᱠᱟ ᱢᱟᱱᱮ ᱜᱤᱫᱽᱨᱟᱹ ᱠᱚ ᱠᱷᱚᱱᱟᱜ ᱢᱟᱱᱮ ᱵᱷᱟᱹᱜᱮ ᱦᱚᱨ ᱫᱤᱥᱟᱹ ᱵᱚᱱ ᱩᱫᱩᱜ ᱫᱟᱲᱮᱭᱟᱠᱚᱣᱟ, ᱥᱮ ᱥᱮᱪᱮᱫ ᱫᱚᱜ ᱥᱮᱫ ᱵᱚᱱ ᱞᱟᱦᱟ ᱫᱟᱲᱮᱭᱟ ᱠᱚᱣᱟ, ᱚᱱᱟ ᱤᱫᱤ ᱠᱟᱛᱮᱫ ᱟᱢ ᱢᱤᱫ ᱵᱟᱨ ᱠᱟᱛᱷᱟᱢ ᱞᱮᱭ ᱞᱮᱠᱷᱟᱱ ᱠᱷᱩᱵᱮᱭ ᱵᱷᱟᱜᱮ ᱠᱚᱜᱼᱟ ᱟᱨ ᱪᱮᱫ᱾
ᱜᱤᱫᱽᱨᱟᱹ ᱧᱮᱞᱟᱭ ᱩᱸ ᱜᱤᱫᱽᱨᱟᱹ ᱫᱚ ᱧᱮᱞᱟ ᱟᱫᱚ ᱜᱚᱜᱚ ᱤᱭᱟᱹ ᱜᱚᱜᱚ ᱛᱟᱹᱠᱤᱱ ᱜᱮ ᱡᱩᱫᱤ ᱢᱟᱱᱮ ᱩᱱᱠᱤᱱ ᱥᱟᱨᱟᱫᱤᱱᱤ ᱜᱤᱧ ᱯᱷᱳᱱ ᱨᱮᱜᱮ ᱢᱤᱱᱟᱹ ᱡᱮᱢᱚᱱ ᱮᱠᱷᱚᱱ ᱢᱟᱱᱮ ᱵᱮᱥᱤᱨ ᱵᱷᱟᱜᱽ ᱠᱚ ᱵᱟᱯᱞᱟᱜ ᱵᱟᱯᱞᱟᱜ ᱠᱟᱱᱟ ᱠᱚ ᱢᱮᱱ ᱫᱚ ᱥᱳᱥᱟᱞ ᱢᱤᱰᱤᱭᱟ ᱨᱮ ᱢᱟᱱᱮ ᱜᱟᱭᱫᱮ ᱠᱚ ᱯᱳᱥᱴ ᱫᱟ ᱢᱟᱱᱮ ᱡᱚᱛᱚ ᱠᱤᱪᱷᱩ ᱥᱳᱥᱟᱞ ᱢᱤᱰᱤᱭᱟ ᱨᱮᱜᱮ ᱠᱚ ᱩᱫᱩᱜ ᱩᱯᱲᱩᱜ ᱫᱟ᱾ ᱛᱟᱨᱯᱚᱨᱮ ᱟᱫ ᱜᱤᱫᱱᱤ ᱜᱤᱫᱽᱨᱟᱹ ᱡᱟᱱᱟᱢ ᱠᱟᱛᱮ ᱫᱚ ᱢᱤᱫᱴᱮᱱ ᱜᱚᱜᱚ ᱫᱚ ᱩᱪᱤᱛ ᱫᱚᱨᱠᱟᱨ ᱜᱮ ᱡᱮ ᱮ ᱢᱟᱱᱮ ᱢᱳᱵᱟᱭᱤᱞ ᱠᱷᱚᱡ ᱫᱚ ᱢᱟᱱᱮ ᱥᱟᱦᱟᱨ ᱥᱟᱜᱤᱧ ᱨᱮ ᱫᱚᱦᱚ ᱠᱟᱭ ᱢᱮ, ᱵᱟᱵᱟ ᱦᱚᱸ ᱠᱟᱹᱴᱤᱡ ᱞᱟᱹᱭ ᱫᱚᱨᱠᱟᱨ ᱠᱤ ᱵᱟᱹᱵᱩ ᱱᱚᱝᱠᱟ ᱫᱚ ᱱᱤᱭᱟᱹ ᱫᱚ ᱵᱟᱝ᱾
ᱦᱩᱸ ᱦᱩᱸ᱾
ᱡᱮ ᱱᱤᱭᱟᱹ ᱫᱚ ᱱᱚᱦᱚ ᱱᱚᱝᱠᱟ ᱢᱟᱱᱮ ᱩᱸ ᱵᱩ ᱵᱩᱡᱷᱟᱹᱣ ᱫᱚᱨᱠᱟᱨ᱾
ᱦᱩᱸ᱾
ᱵᱟᱱᱟᱦᱚᱲ ᱛᱮ ᱡᱮᱢᱚᱱ ᱩᱱᱤᱠᱤᱱ ᱵᱩᱡᱷᱟᱹᱣᱮ ᱢᱟ ᱩᱱᱤ ᱦᱚᱸ ᱡᱩ ᱩᱱᱤ ᱡᱩᱫᱤ ᱵᱩᱪᱟ ᱛᱟᱞᱦᱮ ᱩᱱᱤ ᱫᱚ ᱱᱟᱯ ᱯᱟᱭ ᱰᱟᱦᱟᱨ ᱛᱮᱜᱮ ᱪᱟᱞᱟᱜᱼᱟ, ᱟᱫᱚ ᱢᱟᱱᱮ ᱟᱹᱰᱤ ᱟᱭ ᱫᱟᱞᱟᱞ ᱠᱚ ᱫᱟᱞᱟᱞ, ᱠᱟᱹᱴᱤᱡ ᱠᱷᱚᱡ ᱜᱮ ᱢᱟᱱᱮ ᱟᱹᱰᱤ ᱩᱞᱴᱟᱹ ᱯᱟᱞᱴᱟ ᱵᱷᱟᱥᱟ ᱦᱚᱸᱠᱚ ᱥᱮᱬᱟᱭᱮᱫᱟ ᱢᱟᱱᱮ ᱪᱮᱠᱟᱛᱮᱪᱚ ᱠᱚ ᱥᱮᱬᱟᱭᱮᱫᱟ ᱚᱱᱟ ᱫᱚ᱾ ᱚᱱᱮ ᱜᱟᱛᱮ ᱜᱟᱛᱮ ᱛᱮᱠᱚ ᱥᱮᱬᱟᱭᱮᱫᱟ ᱦᱳᱭᱛᱚ᱾
ᱦᱩᱸ ᱦᱩᱸ᱾
ᱵᱟᱹᱲᱤᱡ ᱟᱹᱰᱤᱡ ᱠᱟᱛᱷᱟ ᱠᱚ ᱵᱮᱵᱚ ᱢᱟᱱᱮ ᱟᱸᱡᱚᱢᱚᱜ ᱠᱟᱱᱟ᱾ ᱚᱱᱮ ᱠᱟᱹᱴᱤᱡ ᱠᱟᱹᱴᱤᱡ ᱢᱚᱪᱟ ᱠᱷᱚᱱ ᱦᱚᱸ᱾ ᱮᱠᱷᱚᱱ ᱞᱟ ᱮᱠᱷᱚᱱ ᱢᱟᱛᱚ ᱧᱮᱞᱚᱜ ᱠᱟᱱ ᱵᱚᱛᱚ ᱢᱟᱱᱮ ᱠᱟᱹᱴᱤᱡ ᱜᱤᱫᱽᱨᱟᱹ ᱟᱢ ᱵᱚᱛᱚᱨ ᱵᱟᱭ ᱵᱚᱛᱚᱨ ᱟᱢᱟ᱾
ᱦᱩᱸ ᱦᱩᱸ᱾
ᱟᱢ ᱫᱟᱦᱟ ᱛᱤᱱᱟᱹᱜ ᱮᱜᱮᱨᱮᱢ ᱤᱭᱟᱹᱭᱮᱢ, ᱟᱫᱚ ᱥᱚᱢᱚᱭ ᱫᱚ ᱡᱷᱚᱛᱚ ᱱᱟᱜ ᱜᱮᱛᱚ ᱦᱤᱡᱩᱜᱼᱟ ᱡᱮ ᱡᱮ ᱱᱤᱭᱟᱹ ᱛᱚ ᱱᱚᱠᱟ ᱢᱟ ᱢᱟᱲᱟᱝ ᱢᱟᱛᱚ ᱮᱠᱷᱚᱱ ᱞᱚᱠᱰᱟᱣᱩᱱ ᱛᱟᱦᱮᱸ ᱠᱟᱱ ᱛᱚᱠᱷᱚᱱ ᱢᱟᱛᱚ ᱚᱱᱞᱟᱭᱤᱱ ᱛᱮᱜᱮ ᱠᱚ ᱯᱟᱲᱦᱟᱜ ᱠᱟᱱᱟ ᱡᱟᱦᱟᱸᱭ ᱠᱚ ᱯᱷᱳᱱ ᱵᱟᱝ ᱠᱚ ᱛᱟᱦᱮ ᱠᱟᱱ ᱛᱟᱠᱚᱣᱟ᱾ ᱛᱚᱠᱷᱚᱱ ᱫᱚ ᱯᱷᱳᱱ ᱠᱚᱛᱮ ᱠᱚ ᱯᱷᱳᱱ ᱠᱚᱛᱮ ᱠᱚ ᱠᱮᱞᱟᱥ ᱠᱚ ᱠᱚᱨᱟᱣᱮᱜ ᱛᱟᱦᱮᱸᱱᱟ᱾
ᱦᱩᱸ ᱦᱩᱸ,
ᱦᱳᱭ ᱟᱫᱚ ᱚᱱᱟ ᱠᱚᱜᱮ ᱪᱮᱫ ᱞᱮᱠᱟ ᱠᱟᱛᱮᱫ ᱵᱚᱱ ᱦᱩᱸ ᱩᱱᱠᱩ ᱠᱷᱚᱱ ᱵᱚᱱ ᱥᱟᱦᱟ ᱨᱮᱵᱚᱱ ᱫᱚᱦᱚ ᱫᱟᱲᱮᱭᱟᱜᱼᱟ ᱯᱷᱳᱱ ᱜᱤᱫᱽᱨᱟᱹ ᱴᱷᱮᱱ ᱠᱷᱚᱱᱟᱜ ᱚᱱᱟ,